ᱦᱮᱞᱳᱣ,
ᱦᱮᱞᱳᱣ ᱾
ᱦᱮᱞᱳᱣ, ᱦᱮᱸ ᱜᱚᱝᱠᱮ ᱡᱚᱦᱟᱨ ᱜᱮ ᱡᱚᱦᱟᱨ ᱜᱮ᱾
ᱚ ᱢᱮᱱᱫᱟᱞᱤᱧ ᱟᱹᱞᱤᱧᱟᱜ ᱨᱚᱲ ᱠᱚᱵᱤᱱ ᱟᱸᱡᱚᱢ ᱧᱟᱢᱮᱜᱼᱟ ᱢᱚᱡᱽ ᱥᱟᱹᱦᱤᱜ ᱜᱮ ᱮᱱᱛᱮ
ᱦᱮᱸ ᱜᱚᱝᱠᱮ ᱟᱹᱰᱤ ᱪᱷᱤᱢ ᱪᱷᱟᱢ ᱜᱮ ᱟᱸᱡᱚᱢᱚᱜ ᱠᱟᱱ ᱛᱟᱵᱤᱱᱟ ᱨᱚᱲ ᱠᱚᱢᱟ᱾
ᱟᱪᱪᱷᱟ ᱟᱪᱪᱷᱟ᱾
ᱟᱹᱞᱤᱧᱟᱜ ᱜᱮ ᱪᱮᱫ ᱞᱮᱠᱟ?
ᱟᱵᱮᱱᱟᱜ ᱦᱚᱸ ᱜᱚᱝᱠᱮ ᱳᱭ ᱪᱷᱤᱢ ᱪᱷᱟᱢ ᱧᱚᱜ ᱜᱮ ᱟᱸᱡᱚᱢᱚᱜ ᱠᱟᱱᱟ ᱱᱟᱯᱟᱭ ᱥᱟᱺᱦᱤᱡ ᱫᱷᱟᱨᱟ ᱜᱮ᱾
ᱚ ᱟᱪᱪᱷᱟ᱾ ᱜᱚᱝᱠᱮ ᱪᱷᱤᱢ ᱪᱷᱟᱯ ᱦᱚᱸ ᱵᱟᱝ ᱟᱸᱡᱚᱢ ᱞᱮᱠᱷᱟᱡ ᱪᱮᱫ ᱞᱮᱠᱟᱨᱮ ᱜᱟᱞᱢᱟᱨᱟᱣ ᱵᱟᱲᱟ ᱦᱩᱭᱩᱜᱼᱟ?
ᱦᱳᱭ ᱦᱳᱭ ᱦᱳᱭ᱾ ᱟᱨ ᱱᱤᱛᱚᱜ ᱫᱚ ᱦᱟᱸᱜ ᱫᱚᱢᱮ ᱴᱟᱣᱟᱨ ᱠᱚ ᱠᱟᱹᱴᱤᱡ ᱦᱟᱱᱛᱮ ᱱᱟᱛᱮ ᱜᱚᱫᱚᱜ ᱠᱟᱱᱟ ᱥᱮ ᱴᱷᱤᱠ ᱢᱚᱸᱡᱽ, ᱚᱱᱟ ᱦᱚᱛᱮᱜ ᱛᱮ ᱪᱷᱤᱢ ᱪᱷᱟᱢ ᱥᱟᱦᱤᱡ ᱨᱚᱲ ᱠᱚᱦᱚᱸ ᱢᱟᱡᱮ ᱢᱟᱡᱮ ᱫᱚ ᱵᱟᱝ ᱟᱸᱡᱚᱢ ᱜᱚᱫᱚᱜ ᱠᱟᱱᱟ᱾
ᱦᱳᱭ ᱜᱚᱝᱠᱮ᱾
ᱟᱪᱪᱷᱟ ᱟᱪᱪᱷᱟ, ᱢᱮᱱ ᱫᱟᱞᱤᱧ ᱵᱟᱹᱥᱤᱭᱟᱹᱢ ᱵᱟᱲᱟᱭᱱᱟ ᱵᱮᱱ?
ᱦᱮᱸ ᱜᱚᱝᱠᱮ ᱵᱟᱹᱥᱭᱟᱹᱢ ᱵᱟᱲᱟ ᱦᱩᱭᱱᱟ, ᱱᱚᱜᱼᱚᱭ ᱵᱟᱹᱥᱭᱟᱹᱢ ᱵᱟᱲᱟ ᱠᱟᱛᱮᱫ ᱜᱮᱞᱤᱧ ᱫᱩᱲᱩᱵ ᱡᱤᱨᱟᱹᱣ ᱟᱠᱟᱱᱟ᱾
ᱟᱪᱪᱷᱟ ᱟᱪᱪᱷᱟ᱾
ᱦᱳᱭ ᱦᱳᱭ᱾
ᱛᱟᱞᱦᱮ ᱚᱲᱟᱜ ᱨᱮᱜᱮ ᱱᱤᱛᱚᱜ ᱫᱚ ᱦᱟᱸᱜ ᱢᱮᱱᱟᱜ ᱠᱟᱜ ᱵᱮᱱᱟ ᱵᱟᱝᱟ?
ᱦᱮᱸ ᱜᱚᱝᱠᱮ ᱚᱲᱟᱜ ᱠᱚᱨᱮ ᱜᱮ ᱢᱮᱱᱟᱜ ᱞᱤᱧᱟᱹ ᱦᱟᱸᱜ ᱱᱤᱛᱳᱜ ᱢᱟ᱾
ᱟᱪᱷᱟ-ᱟᱪᱷᱟ
ᱢᱮᱱᱠᱷᱟᱱ ᱪᱮᱫ ᱵᱤᱱ ᱞᱟᱹᱭᱟ ᱜᱚᱝᱠᱮ ᱟᱹᱰᱤ ᱫᱩᱠ ᱨᱮᱭᱟᱜ ᱠᱟᱛᱷᱟ ᱜᱮ
ᱪᱮᱫ ᱜᱚᱝᱠᱮ ᱫᱩᱠ ᱫᱚ
ᱨᱚᱦᱚᱭ ᱠᱚᱢᱟ ᱜᱚᱝᱠᱮ ᱨᱚᱦᱚᱭ ᱠᱚᱫᱚ ᱮᱦᱚᱵ ᱦᱩᱭ ᱟᱠᱟᱱ ᱜᱮᱭᱟ ᱢᱮᱱᱠᱷᱟᱱ ᱡᱟᱦᱟᱸ ᱚᱱᱟ ᱵᱟᱹᱭᱦᱟᱹᱲ ᱠᱷᱮᱛ ᱠᱚᱢᱟ ᱚᱱᱟ ᱢᱟ ᱯᱩᱨᱟᱹᱣ ᱦᱩᱭ ᱟᱠᱟᱱᱟ ᱜᱚᱢᱠᱮ
ᱟᱪᱷᱟ-ᱟᱪᱷᱟ
ᱢᱮᱱᱠᱷᱟᱱ ᱚᱱᱠᱟ ᱡᱟᱦᱟᱸᱱᱟᱜ ᱵᱟᱹᱫ ᱠᱚ ᱛᱟᱵᱚᱱ ᱥᱮ
ᱦᱚᱭ-ᱦᱚᱭ-ᱦᱚᱭ
ᱜᱚᱝᱠᱮ ᱚᱱᱟ ᱠᱚᱫᱚ ᱵᱟᱝᱵᱚᱱ ᱯᱩᱨᱟᱹᱣ ᱫᱟᱲᱮᱭ ᱠᱟᱜᱼᱟ ᱾
ᱥᱮᱱᱟᱜ ᱦᱮᱸ ᱟᱫᱚ ᱫᱟᱜᱟᱭ ᱦᱟᱸᱜ ᱜᱚᱝᱠᱮ ᱴᱷᱤᱠ ᱫᱟᱜᱟᱭ ᱦᱟᱸᱜ ᱾
ᱦᱚᱭ ᱜᱚᱝᱠᱮ ᱚᱱᱟ ᱜᱮᱛᱚᱞᱤᱧ ᱟᱥᱚᱜ ᱠᱟᱱᱟ ᱾
ᱦᱩᱸ-ᱦᱩᱸ
ᱪᱮᱫ ᱦᱚᱸ ᱵᱟᱝ ᱟᱸᱡᱚᱢᱚᱜ ᱠᱟᱱᱟ ᱛᱟᱦᱚᱞᱮ ᱜᱚᱝᱠᱮ ᱟᱵᱚ ᱫᱚ ᱛᱤᱱᱟᱹᱜ ᱥᱟᱺᱜᱤᱧ ᱠᱮᱫᱟᱵᱚᱱ ᱪᱟᱥᱵᱟᱥ ᱠᱟᱹᱢᱤ ᱠᱚᱢᱟ ᱥᱮ ᱨᱚᱦᱚᱭ ᱠᱚ ᱾
ᱦᱩᱸ ᱜᱚᱝᱠᱮ ᱟᱹᱞᱤᱧ ᱦᱚᱸ ᱚᱱᱮ ᱚᱱᱠᱟᱜᱮ ᱮᱱᱛᱮ ᱟᱫᱚ ᱟᱞᱮᱥᱮᱫ ᱫᱚ ᱠᱟᱹᱴᱤᱡ ᱫᱮᱨᱤ ᱧᱚᱜ ᱛᱮ ᱫᱟᱜ ᱠᱟᱜᱼᱟᱭ ᱛᱚ ᱟᱫᱚ ᱚᱱᱟ ᱦᱚᱛᱮᱡ ᱛᱮ
ᱪᱮᱫ ᱦᱚᱸ ᱵᱟᱝ ᱟᱸᱡᱚᱢᱚᱜ ᱠᱟᱱᱟ
ᱦᱚᱞᱟ ᱠᱷᱚᱡ ᱦᱟᱸᱜ ᱵᱟᱭᱨᱟ ᱢᱩᱱᱤᱥ ᱞᱤᱧ ᱞᱟᱜᱟᱣ ᱠᱟᱜ ᱠᱚ ᱾ ᱟᱹᱠᱤᱱᱟᱹ ᱨᱚᱦᱚᱭ ᱞᱟᱹᱜᱤᱫ ᱫᱚ ᱟᱫᱚ ᱩᱱᱠᱤᱱ ᱜᱮ ᱵᱟᱹᱫ ᱤᱭᱟᱹ ᱵᱟᱹᱫᱽ ᱫᱚ ᱦᱟᱸᱜ ᱟᱹᱣᱨᱤ ᱟᱛᱟ ᱠᱚᱣᱟ ᱟᱫᱚ ᱵᱟᱹᱭᱦᱟᱹᱲ ᱨᱮᱠᱤᱱ ᱪᱷᱩᱴᱟᱹᱣ ᱟᱠᱟᱱᱟ ᱟᱫᱚ ᱞᱟᱜᱟᱜ ᱜᱮᱭᱟ ᱦᱟᱜ ᱦᱟᱯᱚᱭ ᱟᱫᱚ ᱱᱤᱛᱚᱜ ᱫᱚ ᱢᱩᱱᱤᱥ ᱾ ᱦᱚᱸᱛᱚ ᱵᱟᱠᱚ ᱧᱟᱢᱚᱜ ᱠᱟᱱᱟ ᱚᱱᱟ ᱚᱛᱮᱡ ᱛᱮ ᱵᱟᱹᱭ-ᱵᱟᱹᱭ ᱛᱮᱜ ᱠᱟᱹᱢᱤ ᱫᱚᱞᱤᱧ ᱞᱟᱦᱟ ᱤᱫᱤᱭᱮᱫᱟ ᱦᱟᱸᱜ ᱾
ᱦᱚᱭ-ᱦᱚᱭ ᱚᱱᱟ ᱚᱱᱟ ᱦᱚᱸ ᱱᱟᱯᱟᱭ ᱠᱟᱛᱷᱟ ᱜᱮ ᱾
ᱦᱚᱭ-ᱦᱚᱭ
ᱛᱟᱦᱚᱞᱮ ᱜᱚᱝᱠᱮ
ᱦᱚᱭ ᱞᱟᱹᱭ ᱵᱤᱱ?
ᱞᱟᱹᱭ ᱫᱟᱞᱤᱧ ᱪᱟᱥ ᱠᱚᱫᱚ ᱛᱤᱱᱟᱹᱜ ᱫᱷᱟᱣ ᱥᱮᱨᱢᱟ ᱨᱮ?
ᱟᱞᱮ ᱫᱚ ᱜᱚᱝᱠᱮ ᱪᱮᱫ ᱞᱤᱝ ᱞᱟᱹᱭᱟ ᱚᱱᱟ ᱪᱟᱥ ᱠᱚᱫᱚ ᱦᱟᱸᱜ ᱵᱟᱨ ᱫᱷᱟᱣ ᱜᱮᱭᱟ ᱮᱱᱛᱮᱫ ᱟᱫᱚ ᱡᱟᱦᱟᱸ ᱵᱟᱹᱭᱦᱟᱹᱲ ᱦᱟᱥᱟ ᱠᱚ ᱦᱮᱱᱟᱜ ᱟᱠᱟᱫ ᱛᱟᱞᱮ ᱚᱱᱟ ᱫᱚ ᱮᱱᱛᱮᱫᱼᱼᱼ ᱥᱚᱸᱜᱷᱟᱡ ᱧᱚᱜ ᱨᱮ ᱦᱮᱱᱟᱜ ᱟᱠᱟᱫ ᱚᱱᱟ ᱦᱚᱛᱮᱡ ᱛᱮ ᱢᱟᱱᱮ ᱵᱟᱹᱭᱦᱟᱹᱲ ᱨᱮᱫᱚ ᱵᱟᱨ ᱫᱷᱟᱣ ᱜᱮ ᱦᱳᱲᱳ ᱜᱮᱞᱮ ᱪᱟᱥᱟ ᱾ ᱟᱨ ᱡᱟᱦᱟᱸ ᱵᱟᱹᱫᱽ ᱠᱚ ᱮᱱᱛᱮ ᱚᱱᱟ ᱠᱚᱨᱮ ᱫᱚ ᱟᱹᱰᱤ ᱢᱟᱱᱮ ᱚᱱᱠᱟ ᱪᱮᱫ ᱤᱧ ᱞᱟᱹᱭ ᱼᱼ ᱡᱮ ᱢᱟᱱᱮ ᱚᱱᱠᱟ ᱢᱟᱨᱟᱝ ᱪᱟᱹᱥᱤ ᱫᱚᱦᱟᱜ ᱵᱟᱝ ᱠᱟᱱᱟᱞᱤᱧ ᱢᱮᱱᱠᱷᱟᱱ ᱟᱫᱚ ᱚᱱᱟ ᱤᱭᱟᱹ ᱠᱚ ᱢᱮᱱᱟᱜ ᱟᱠᱟᱫᱼᱼ ᱛᱚ ᱮᱨ ᱜᱤᱰᱤ ᱠᱟᱜ ᱡᱮᱢᱚᱱ ᱚᱱᱟ ᱠᱷᱚᱥᱞᱟ, ᱛᱩᱲᱤ, ᱢᱩᱞᱟᱹ ᱚᱱᱟ ᱠᱚ ᱮᱱᱛᱮ ᱡᱟᱦᱟᱱᱟᱜ ᱜᱮᱞᱤᱧ ᱨᱚᱦᱚᱭ ᱠᱟᱦᱞᱤᱧ ᱡᱟᱸᱜ ᱟᱫᱚ ᱚᱱᱠᱟ ᱞᱮᱠᱟᱛᱮ ᱮᱱᱛᱮ ᱵᱟᱨ ᱫᱷᱟᱣ ᱜᱮ ᱪᱟᱥ ᱫᱚ ᱪᱟᱥᱚᱜ ᱠᱟᱱᱟ ᱾ ᱫᱚ ᱦᱳᱲᱳ ᱫᱚ ᱦᱟᱸᱜ ᱤᱭᱟᱹ ᱨᱮᱜᱮ ᱵᱟᱹᱭᱦᱟᱹᱲ ᱨᱮᱜᱮ ᱵᱟᱨᱫᱷᱟᱣ ᱫᱚ ᱵᱟᱹᱫᱽ ᱠᱚᱨᱮ ᱫᱚ ᱵᱟᱝ-ᱟ ᱾
ᱚᱸ ᱟᱪᱷᱟ -ᱟᱪᱷᱟ -ᱟᱪᱷᱟ- ᱟᱪᱷᱟ ᱾ ᱛᱟᱦᱚᱞᱮ ᱵᱟ. ᱵᱵᱮ ᱵᱟᱹᱫᱽ ᱠᱚᱨᱮ ᱚᱱᱠᱟ ᱵᱟᱝ ᱨᱚᱦᱚᱭ ᱨᱮᱭᱟᱜ ᱚᱡᱮ ᱠᱚᱫᱚ ᱪᱮᱫ ᱞᱮᱠᱟ ᱨᱮ?
ᱟᱫᱚ ᱵᱟᱹᱫᱽ ᱨᱮᱫᱚ ᱜᱚᱝᱠᱮ ᱟᱫᱚ ᱟᱞᱮᱥᱮᱫ ᱦᱟᱸᱜ ᱚᱱᱠᱟ ᱛᱮ ᱞᱚ ᱥᱮᱠᱟᱢ ᱠᱚᱫᱚ ᱦᱟᱜ ᱵᱟᱹᱱᱩᱜ ᱠᱟᱜᱼᱟ ᱥᱮ ᱟᱨ ᱦᱳᱲᱳ ᱪᱟᱥ ᱞᱟᱹᱜᱤᱫ ᱫᱚ ᱦᱟᱸᱜ ᱠᱟᱹᱴᱤᱡ ᱟᱭᱢᱟ ᱜᱟᱱ ᱜᱮ ᱢᱟᱱᱮ ᱠᱷᱮᱛ ᱨᱮᱫᱚ ᱫᱟᱜ ᱛᱤᱸᱜᱩ ᱛᱟᱦᱮᱸ ᱫᱚᱨᱠᱟᱨ ᱾ ᱟᱫᱚ ᱡᱩᱫᱤ ᱢᱟᱱᱮ ᱥᱮᱞᱚ ᱠᱚᱦᱚᱸ ᱠᱚ ᱵᱟᱹᱭᱥᱟᱹᱣ ᱞᱮᱭᱟ ᱮᱱᱛᱮᱫ ᱟ ᱛᱟᱦᱚᱞᱟᱮ ᱡᱩᱫᱤ ᱮᱴᱟᱜ ᱦᱚᱲ ᱪᱟᱥ ᱠᱚ ᱨᱮᱵᱮᱱ ᱠᱷᱟᱡ ᱫᱚ ᱜᱟᱱᱚᱜᱼᱟ ᱦᱟᱸᱜ ᱵᱟᱠᱷᱟᱡ ᱫᱚ ᱟᱵᱮᱱ ᱮᱠᱞᱟ ᱛᱮᱫᱚ ᱦᱟᱸᱜ ᱟᱵᱮᱱ ᱢᱤᱫᱴᱤᱡ ᱠᱷᱮᱛ ᱨᱮᱫᱚ ᱛᱤᱱᱟᱹᱜ ᱵᱮᱱ ᱫᱟᱜ ᱫᱟᱲᱮᱭᱟᱜᱼᱟ ᱾ ᱮᱴᱟ ᱥᱮᱡ ᱫᱚ ᱠᱩ ᱡᱩᱡ ᱠᱤ ᱮᱴᱟᱜ ᱦᱚᱲ ᱡᱩᱫᱤ ᱵᱟᱠᱚ ᱫᱟᱜᱼᱟ ᱛᱟᱦᱚᱞᱮ ᱚᱱᱛᱮ ᱜᱮᱛᱚ ᱡᱚᱛᱚ ᱫᱟᱜ ᱵᱟᱹᱭ ᱚᱨ ᱤᱫᱤ ᱛᱟᱵᱤᱱᱟ? ᱫᱤᱱ ᱦᱤᱞᱚᱜ ᱜᱮᱛᱚ ᱟᱡᱮᱫᱚᱜᱼᱟ ᱦᱟᱸᱜ ᱾
ᱦᱚᱭ -ᱦᱚᱭ -ᱦᱚᱭ -ᱦᱚᱭ
ᱦᱚᱸ-ᱦᱚ ᱸ
ᱛᱟᱦᱚᱞᱮ ᱜᱚᱝᱠᱮ ᱪᱟᱥ ᱠᱚᱢᱟ ᱵᱟᱨ ᱫᱷᱟᱣ ᱜᱮ ᱵᱟᱝ?
ᱦᱳᱭ ᱦᱳᱭ ᱦᱳᱭ ᱟᱹᱵᱤᱱ ᱱᱤᱭᱟᱹᱮᱛᱟᱨ ᱦᱳᱭ ᱞᱤᱵᱤᱱ? ᱢᱮᱱᱫᱟᱞᱤᱧ ᱟᱵᱤᱱ ᱜᱮ ᱛᱤᱱᱟᱹ ᱫᱟᱜ ᱵᱮᱱ ᱪᱟᱥᱟ ᱚᱱᱟ ᱮᱱᱛᱮᱜ?
ᱜᱚᱝᱠᱮ ᱟᱞᱮ ᱥᱮᱱ ᱢᱟ ᱢᱤᱫ ᱫᱷᱟᱣ ᱜᱮ, ᱵᱟᱨᱫᱷᱟᱣ ᱞᱮᱠᱟᱱᱟᱜ ᱪᱟᱥ ᱞᱮᱠᱟ ᱚᱱᱠᱟ ᱫᱟᱜ ᱠᱚ ᱥᱮ ᱪᱮᱫ ᱞᱮᱠᱟ ᱚᱱᱠᱟ ᱥᱠᱳᱯ ᱠᱚᱫᱚ ᱵᱟᱹᱱᱩᱜ ᱛᱟᱞᱮ ᱜᱮᱭᱟ ᱾
ᱟᱪᱪᱷᱟ ᱟᱪᱪᱷᱟ᱾
ᱦᱳᱭ ᱦᱳᱭ ᱾ ᱛᱟᱦᱚᱞᱮ ᱜᱚᱝᱠᱮ ᱚᱱᱠᱟ ᱦᱩᱲᱩ ᱪᱟᱣᱞᱮ ᱵᱟᱫ ᱠᱟᱛᱮᱫ ᱡᱟᱦᱟᱱᱟᱜ ᱮᱴᱟᱜ ᱪᱟᱥ ᱵᱟᱥ ᱠᱚᱫᱚ ᱵᱟᱹᱱᱩᱜᱼᱟ?
ᱟᱫᱚ ᱚᱱᱠᱟ ᱢᱟᱱᱮ ᱚᱲᱟᱜ ᱡᱚᱢ ᱞᱮᱠᱟ ᱜᱮᱞᱤᱧ ᱪᱟᱥ ᱵᱟᱥᱟᱸ᱾
ᱟᱪᱪᱷᱟ᱾
ᱢᱟᱱᱮ ᱫᱚᱢᱮ ᱡᱟᱹᱥᱛᱤ ᱫᱚ ᱦᱟᱸᱜ ᱵᱟᱝ ᱮᱱᱛᱮ ᱟᱫᱚ ᱚᱱᱟ ᱢᱩᱞᱟᱹ ᱠᱚ ᱛᱚ ᱢᱩᱞᱟᱹ ᱠᱚ ᱦᱮᱱᱟᱜ ᱠᱟᱫ ᱛᱚ ᱢᱩᱞᱟᱹ ᱠᱚ ᱛᱩᱲᱤ ᱠᱚ ᱚᱱᱟ ᱫᱚ ᱟᱠᱷᱨᱤᱧ ᱞᱮᱠᱟ ᱦᱚᱸᱞᱤᱧ ᱪᱟᱥᱟ᱾
ᱟᱪᱪᱷᱟ ᱵᱟᱝ᱾
ᱦᱳᱭ ᱦᱳᱭ ᱦᱳᱭ᱾
ᱦᱳᱭ ᱜ ᱟᱞᱮ ᱥᱮᱱ ᱢᱟ ᱜᱚᱝᱠᱮ ᱚᱱᱠᱟ ᱪᱟᱥ ᱠᱚᱫᱚ ᱵᱟᱹᱱᱩᱜ ᱜᱮ᱾ ᱱᱚᱱ ᱫᱟᱜ ᱟᱹᱵᱤᱱ ᱠᱷᱟᱡ ᱡᱩᱫᱤᱻ ᱪᱚᱴ ᱪᱟᱸᱫᱚ ᱠᱟᱹᱴᱤᱡ ᱡᱩᱫᱤ ᱡᱟᱹᱲᱤ ᱧᱚᱜ ᱠᱷᱟᱡ ᱵᱷᱚᱵᱚᱨ ᱥᱟᱺᱦᱤᱡ ᱛᱟᱦᱚᱞᱮ ᱠᱷᱟᱱ ᱪᱟᱥ ᱠᱚᱫᱚ ᱦᱩᱭᱩᱜᱼᱟ᱾ ᱵᱟᱝᱠᱷᱟᱱ ᱫᱚ ᱚᱱᱠᱟ ᱪᱟᱥ ᱠᱚᱫᱚ ᱵᱟᱝ ᱜᱮ ᱜᱚᱝᱠᱮ᱾ ᱟ ᱛᱟᱦᱟᱞᱮ ᱜᱚᱝᱠᱮ
ᱦᱳᱭ ᱦᱳᱭ ᱞᱟᱹᱭ ᱵᱤᱱ᱾
ᱞᱟᱹᱭᱫᱟᱞᱤᱧ ᱱᱚᱜ-ᱚᱭ ᱡᱮ ᱡᱟᱦᱟᱸ ᱛᱤᱱᱟᱹᱜ ᱜᱮ ᱦᱚᱸᱜ-ᱚᱭ ᱥᱮᱬᱟ ᱵᱚᱦᱚᱜ ᱠᱚ ᱡᱟᱦᱟᱸ ᱛᱤᱱᱟᱹᱜ ᱜᱮ ᱚᱠᱛᱚ ᱠᱚ ᱮᱢᱟ ᱠᱟᱱᱟ᱾
ᱦᱳᱭ ᱦᱳᱭ ᱦᱳᱭ᱾
ᱥᱮ ᱡᱟᱦᱟᱸ ᱛᱤᱱᱟᱹᱜ ᱜᱮ ᱚᱠᱛᱚ ᱠᱚ ᱛᱚᱞ ᱫᱚᱦᱚ ᱟᱠᱟᱫᱟ᱾
ᱦᱳᱭ ᱦᱳᱭ ᱮᱠᱫᱚᱢ᱾
ᱱᱚᱣᱟᱻ ᱚᱠᱛᱚ ᱨᱮᱜᱮ ᱡᱟᱦᱟᱱᱟᱜ ᱥᱟᱛᱟᱢ ᱤᱫᱤ ᱠᱟᱛᱮ ᱜᱟᱞᱢᱟᱨᱟᱣ ᱞᱮᱠᱦᱟᱡ ᱫᱚ ᱵᱟᱝ ᱜᱟᱱ ᱠᱚᱜᱼᱟ?
ᱦᱳᱭ ᱦᱳᱭ ᱦᱳᱭ ᱮᱠᱫᱚᱢ ᱟᱹᱰᱤ ᱡᱚᱛᱷᱟᱛ ᱠᱟᱛᱷᱟ ᱵᱮᱱ ᱨᱚᱲ ᱠᱟᱜᱼᱟ᱾
ᱦᱳᱭ ᱦᱳᱭ᱾
ᱟᱵᱚ ᱡᱩᱫᱤ ᱥᱟᱛᱟᱢ ᱢᱟᱱᱮ ᱩᱱᱟᱹᱜ ᱫᱤᱥᱚᱢ ᱫᱤᱥᱚᱢ ᱨᱮᱱ ᱦᱚᱲ ᱥᱟᱛᱮᱜ ᱜᱚᱞᱯᱚ ᱨᱮᱭᱟᱜ ᱫᱟᱣ ᱠᱚ ᱮᱢ ᱠᱟᱜ ᱵᱚᱱᱟ, ᱚᱸᱰᱮ ᱡᱩᱫᱤ ᱥᱟᱛᱟᱢ ᱤ ᱫᱤ ᱠᱟᱛᱮ ᱵᱟᱵᱚᱱ ᱜᱟᱞᱚᱪᱟ, ᱪᱤᱠᱟᱹ ᱞᱮᱠᱟ ᱛᱮ ᱜᱟᱱᱚᱜᱼᱟ ᱦᱮᱸ ᱥᱮ ᱵᱟᱝ?
ᱦᱳᱭ ᱦᱳᱭ ᱜᱚᱢᱠᱮ ᱮᱠᱫᱚᱢ ᱱᱚᱣᱟ ᱫᱚ ᱡᱚᱛᱷᱟᱛ ᱠᱟᱛᱷᱟ ᱵᱮᱱ ᱞᱟᱹᱭ ᱠᱟᱜᱼᱟ᱾
ᱦᱳᱭ ᱦᱳᱭ᱾
ᱛᱟᱦᱚᱞᱮ ᱜᱚᱝᱠᱮ ᱟᱹᱞᱤᱧᱟᱜ ᱠᱩᱠᱞᱤ ᱫᱚ ᱱᱚᱜᱼᱚ ᱱᱚᱝᱠᱟ ᱜᱮ ᱱᱚᱜᱼᱚᱭ ᱡᱮ ᱫᱟᱜ ᱵᱚᱱ ᱱᱚᱥᱴᱚᱭ ᱫᱟ ᱥᱮ ᱪᱮᱫ ᱞᱮᱠᱟ᱾
ᱦᱳᱭ ᱦᱳᱭ᱾
ᱡᱮ ᱡᱟᱦᱟᱸ ᱛᱤᱱᱟᱹᱜ ᱱᱤᱛᱚᱜ ᱧᱮᱞᱚᱜᱚᱜ ᱠᱟᱱᱟ ᱪᱟᱥᱵᱟᱥ ᱠᱚᱨᱮ ᱚᱱᱠᱟ ᱫᱟᱜ ᱠᱚ ᱵᱟᱵᱚᱱ ᱧᱟᱢᱮᱫᱼᱟ ᱥᱮ ᱵᱟᱝ᱾ ᱚᱱᱟ ᱨᱮᱱᱟᱜ ᱟᱹᱱᱟᱹᱴ ᱫᱚ ᱢᱮᱱᱟᱜ ᱛᱟᱵᱚᱱ ᱜᱮᱭᱟ᱾
ᱦᱳᱭ ᱦᱳᱭ ᱦᱳᱭ ᱦᱳᱭ᱾
ᱢᱮᱱᱠᱷᱟᱱ ᱱᱚᱜᱼᱚᱭ ᱡᱮ ᱫᱟᱜ ᱵᱚᱱ ᱱᱚᱥᱴᱚᱭᱮᱫᱼᱟ ᱥᱮ ᱵᱚᱱ ᱚᱯᱚᱪᱚᱭᱮᱫᱼᱟ᱾ ᱢᱮᱱᱠᱷᱟᱱ ᱱᱚᱜᱼᱱᱟ ᱜᱚᱝᱠᱮ ᱪᱮᱫ ᱞᱮᱠᱟᱨᱮ ᱠᱚᱢ ᱫᱟᱲᱮᱭᱟᱜᱼᱟ? ᱥᱮ ᱪᱮᱫ ᱞᱮᱠᱟ ᱟᱵᱤᱱᱟᱜ ᱠᱟᱛᱷᱟ ᱞᱮᱠᱟ ᱛᱮ ᱫᱚ ᱠᱟᱹᱴᱤᱡ ᱡᱩᱚᱫᱤ ᱵᱤᱱ ᱞᱟᱹᱭ ᱥᱚᱫᱚᱨ ᱠᱷᱟᱱ᱾
ᱮᱸᱻ ᱪᱮᱫ ᱞᱤᱧ ᱞᱟᱹᱭᱟ ᱜᱚᱝᱠᱮ ᱟᱹᱞᱤᱧ ᱫᱚ ᱚᱯᱚᱪᱚᱭ ᱞᱮᱠᱟ ᱫᱚ ᱦᱟᱸᱜ ᱵᱟᱹᱞᱤᱧ ᱟᱹᱭᱠᱟᱹᱣ ᱫᱟ ᱛᱚ᱾
ᱟᱪᱪᱷᱟ ᱟᱵᱤᱱᱟᱜ ᱠᱟᱛᱷᱟ ᱞᱮᱠᱟᱛᱮ ᱫᱚ ᱡᱮ ᱚᱱᱼᱚᱱᱠᱟ ᱵᱟᱝ ᱚᱯᱚᱪᱚ ᱪᱚᱭᱚᱜ ᱠᱟᱱ ᱜᱮᱭᱟ᱾
ᱦᱳᱭ ᱦᱳᱭ ᱦᱳᱭ ᱦᱳᱭ, ᱵᱟᱝ ᱮᱱᱛᱮᱫ ᱢᱟᱱᱮ ᱞᱟᱹᱭᱟ ᱠᱚ ᱡᱟᱦᱟᱸ ᱛᱤᱱᱟᱹᱜ ᱫᱟᱜ ᱮᱢ ᱧᱩ ᱫᱟᱲᱮᱭᱟᱜᱼᱟ, ᱩᱱᱟᱹᱜ ᱜᱮ ᱧᱩᱭᱢᱮ ᱵᱟᱠᱤᱭᱟᱜ ᱫᱚ ᱟᱞᱚᱢ ᱩᱰᱩᱠ ᱠᱟᱜᱼᱟ ᱠᱚᱲ ᱠᱚᱲ ᱟᱫ- ᱚᱱᱮᱧ ᱞᱟᱹᱭᱟ, ᱜᱚᱝᱠᱮ ᱥᱟᱹᱭᱛᱚ ᱚᱱᱟ ᱫᱚ ᱞᱟᱛᱟᱨ ᱨᱮᱻ ᱮ ᱜᱮ ᱛᱚ ᱪᱟᱞᱟᱜ ᱠᱟᱱᱟ, ᱚᱱᱟ ᱫᱟᱜ ᱫᱚ᱾ ᱚᱱᱟ ᱫᱚ ᱠᱤ ᱟᱫ ᱩᱛᱟᱹᱨᱚᱜ ᱠᱟᱱᱟ?
ᱦᱳᱭ ᱦᱳᱭ, ᱚᱱᱟ ᱦᱚ ᱜᱚᱝᱠᱮ ᱟᱹᱵᱤᱱᱟᱜ ᱠᱟᱛᱷᱟ ᱡᱟᱦᱟᱸ ᱞᱮᱠᱟ ᱚᱱᱟ ᱦᱚᱸ ᱱᱟᱯᱟᱭ ᱜᱮ᱾
ᱦᱳᱭ ᱦᱳᱭ! ᱵᱟᱝ ᱼᱟ ᱟᱫᱚ ᱢᱟᱱᱮ ᱦᱟᱴᱤᱧ ᱦᱮᱱᱟᱜ ᱠᱟᱜᱼᱟ ᱛᱚ᱾ ᱚᱠᱟ ᱫᱚ ᱵᱩᱞᱩᱝ ᱫᱟᱜ ᱟᱠᱟ ᱫᱚ ᱚᱱᱟ ᱧᱩᱭ ᱜᱟᱱᱚᱜ ᱞᱮᱠᱟᱱᱟᱜ ᱫᱟᱜ᱾
ᱦᱳᱻᱭ ᱦᱳᱭ᱾
ᱚᱱᱟ ᱛᱚ ᱢᱟᱱᱮ ᱟᱵᱤᱱ ᱡᱩᱫᱤ ᱵᱤᱱ ᱜᱤᱰᱤ ᱠᱟᱜ ᱠᱟᱱᱟ ᱦᱟᱸ ᱦᱳᱭ ᱛᱳ ᱞᱟᱹᱴᱩ ᱧᱚᱜ ᱜᱮᱞᱟᱥ ᱨᱮ ᱫᱟᱜ ᱵᱮᱱ ᱦᱟᱛᱟ ᱠᱮᱜᱼᱟ, ᱢᱤᱜ ᱜᱮᱞᱟᱥ ᱜᱟᱱ ᱫᱚᱵᱤᱱ ᱧᱩᱸ ᱠᱮᱫᱟ ᱟᱨ ᱢᱟᱱᱮ ᱟᱨ ᱢᱤᱜ ᱜᱮᱞᱟᱥ ᱜᱟᱱ ᱫᱚ ᱦᱟᱸᱜ ᱵᱟᱵᱮᱱ ᱧᱩᱸ ᱫᱟᱲᱮᱭᱟᱫᱟᱜᱼᱟ ᱜᱤᱰᱤ ᱠᱟᱫᱟ ᱵᱤᱱ ᱟᱫᱚ ᱥᱟᱹᱭᱛᱚ ᱚᱱᱟᱫᱚ ᱚᱛ ᱨᱮᱜᱮ ᱵᱤᱱ ᱜᱤᱰᱤ ᱠᱟᱜᱼᱟ, ᱟ ᱚᱱᱟ ᱫᱚ ᱞᱟᱛᱟᱨ ᱥᱮᱜ ᱜᱮ ᱪᱟᱞᱟᱜᱼᱟ, ᱥᱟᱹᱭᱛᱚ ᱚᱱᱟ ᱢᱟᱱᱮᱜ ᱚᱸᱰᱮ ᱠᱷᱚᱡ ᱜᱮ ᱞᱟᱛᱟᱨ ᱠᱷᱚᱡ ᱜᱮ ᱫᱟᱜ ᱩᱰᱩᱠᱚᱜ ᱚᱱᱟᱜ ᱫᱚ ᱟᱹᱞᱤᱧᱟᱜ ᱢᱮᱱ ᱛᱮᱫᱚ ᱚᱱᱟ ᱫᱚ ᱚᱯᱚᱪᱚᱭ ᱛᱚᱦᱟᱸᱜ ᱢᱚᱱᱮ ᱦᱚᱭ ᱵᱟᱝ ᱦᱩᱭᱩᱜ ᱠᱟᱱᱟ᱾
ᱦᱳᱭ ᱦᱳᱭ ᱟᱹᱵᱤᱱᱟᱜ ᱩᱭᱦᱟᱹᱨ ᱵᱷᱟᱵᱽᱱᱟ ᱦᱚᱸ ᱴᱷᱤᱠ ᱜᱮᱭᱟ᱾
ᱦᱮᱸ ᱦᱮᱸ᱾
ᱢᱮᱱᱠᱷᱟᱱ ᱜᱚᱝᱠᱮ ᱟᱹᱞᱤᱧᱟᱜ ᱠᱟᱛᱷᱟ ᱞᱮᱠᱟ ᱨᱮ ᱜᱟᱱᱚᱜᱼᱟ ᱚᱱᱠᱟ, ᱟᱹᱞᱤᱧ ᱡᱟᱦᱟᱸ ᱛᱤᱱᱟᱹᱜ ᱩᱰᱤᱡ ᱞᱤᱧ ᱵᱟᱲᱟᱭᱟ ᱥᱮ ᱡᱟᱦᱟᱸ ᱛᱤᱱᱟᱹᱜ ᱟᱹᱞᱤᱧ ᱞᱤᱧᱻ ᱦᱮᱸ ᱜᱚᱝᱠᱮ ᱱᱚᱜᱼᱚᱭ ᱦᱮᱸ ᱠᱟᱛᱷᱟ ᱨᱮᱜᱮ ᱠᱚ ᱞᱟᱹᱭ ᱟᱠᱟᱜᱼᱟ ᱛᱚ ᱟᱵᱚ ᱢᱟᱹᱱᱢᱤ ᱡᱤᱭᱚᱱ ᱨᱮ ᱟᱨ ᱢᱤᱫᱴᱟᱝ ᱧᱩᱛᱩᱢ ᱞᱟᱹᱭ ᱱᱟᱢᱟᱫᱟᱜᱼᱟ᱾
ᱦᱳᱭ ᱦᱳᱭ ᱦᱳᱭ ᱮᱠᱫᱚᱢ ᱮᱠᱫᱚᱢ᱾
ᱦᱳᱭ ᱦᱳᱭ, ᱛᱚ ᱜᱚᱝᱠᱮ ᱢᱮᱱᱠᱷᱟᱱ ᱱᱚᱜᱼᱚᱭ ᱱᱟᱦᱟᱜ ᱵᱚᱱ ᱟᱹᱵᱤᱱ ᱦᱚᱸᱵᱤᱱ ᱵᱟᱲᱟᱭ ᱜᱮᱭᱟ ᱥᱮ ᱪᱮᱫ ᱞᱮᱠᱟ, ᱱᱚᱜᱼᱚᱭ ᱟᱵᱚ ᱫᱷᱟᱹᱨᱛᱤ ᱨᱮ ᱯᱩᱱ ᱵᱷᱟᱜᱽ ᱫᱟᱜ ᱢᱮᱱᱠᱷᱟᱱ ᱯᱩᱱ ᱵᱷᱟᱜᱽ ᱫᱟᱜ ᱨᱮ ᱵᱮᱵᱚᱦᱟᱨ ᱡᱳᱜᱽ ᱜᱚ ᱫᱟᱜ ᱫᱚ ᱜᱚᱝᱠᱮ ᱢᱤᱜ ᱵᱷᱟᱜᱽ ᱜᱮ ᱠᱟᱱᱟ᱾
ᱦᱳᱭ ᱦᱳᱭ ᱦᱳᱭ ᱾
ᱛᱟ ᱦᱚᱞᱮ ᱜᱚᱝᱠᱮ ᱱᱚᱜᱼᱚᱭ ᱡᱮ ᱵᱮᱵᱚᱦᱟᱨ ᱡᱳᱜᱽᱜᱚ ᱫᱟᱜ ᱢᱤᱫ ᱵᱷᱟᱜ ᱜᱮ ᱢᱮᱱᱟᱜ ᱛᱟᱵᱚᱱᱟ,
ᱦᱳᱭ ᱦᱳᱭ,
ᱛᱟᱦᱚᱞᱮ ᱠᱷᱟᱱ ᱫᱚ ᱱᱚᱜᱼᱚᱭ ᱢᱤᱜ ᱵᱷᱟᱜᱽ ᱱᱚᱜᱼᱚᱭ ᱧᱩᱸ ᱫᱟᱜ ᱥᱮ ᱡᱟᱦᱟᱸ ᱞᱮᱠᱟ ᱵᱮᱵᱚᱦᱟᱨ ᱡᱳᱜᱽᱜᱚ ᱫᱟᱜ ᱛᱟᱵᱚᱱ, ᱛᱟᱦᱚᱞᱮ ᱜᱚᱝ ᱠᱮ ᱟᱹᱞᱤᱧ ᱫᱩᱞᱤᱧ ᱢᱚᱱᱮᱭᱟ ᱱᱚᱜᱼᱱᱚᱣᱟ ᱫᱟᱜ ᱫᱚ ᱵᱷᱟᱵᱚ ᱯᱚᱪᱚᱲ ᱞᱮᱠᱷᱟᱡ ᱜᱮ ᱜᱟᱱᱚᱜᱼᱟ, ᱥᱮ ᱡᱩᱛᱩᱜᱼᱟ?
ᱦᱮᱸ ᱥᱮᱛᱚ ᱴᱷᱤᱠ ᱜᱮᱵᱮᱱ ᱞᱟᱹᱭ ᱠᱟᱜᱼᱟ, ᱠᱤᱱᱛᱩ ᱱᱮᱛᱟᱨ ᱨᱮᱱ ᱡᱟᱦᱟᱸᱭ ᱪᱟᱹᱥᱤ ᱠᱚ ᱦᱮᱱᱟᱜ ᱟᱠᱟᱜ ᱠᱚᱣᱟ ᱩᱸᱠᱩ ᱫᱚ ᱚᱱᱟ ᱥᱮᱞᱚ ᱠᱷᱚᱡ ᱠᱚ ᱩᱰᱩᱜ ᱮᱫᱟ ᱫᱟᱜ ᱠᱚ ᱮᱸᱛᱮ᱾
ᱦᱳᱭ ᱦᱳᱭ ᱦᱳᱭ᱾
ᱟᱻᱫᱚ ᱩᱸᱠᱩ ᱦᱚᱸᱛᱚ ᱜᱚᱝᱠᱮ ᱚᱱᱟ ᱡᱟᱦᱟᱸ ᱫᱟᱜ- ᱠᱚ ᱩᱫᱩᱠ ᱮᱫᱟ ᱩᱰᱩᱜ ᱛᱟᱦᱮᱸ ᱚᱱᱟ ᱫᱚ ᱧᱩᱭ ᱫᱟᱜ ᱠᱟᱱ ᱜᱮᱭᱟ ᱥᱮ?
ᱦᱳᱭ ᱦᱳᱭ ᱦᱳᱭ᱾
ᱛᱟᱦᱮᱞᱮ ᱢᱮᱱᱮᱫ ᱛᱟᱦᱮᱱᱤᱧᱻ ᱡᱮ ᱟᱫᱚ ᱚᱱᱟ ᱟᱹᱵᱤᱱᱟᱝ ᱪᱟᱥ ᱵᱟᱥ ᱨᱮ ᱞᱟᱹᱜᱤᱫ ᱮᱱᱛᱮᱜ ᱢᱟᱱᱮ ᱩᱝᱠᱩ ᱤᱭᱟᱹ ᱠᱚᱫᱚ ᱦᱟᱸᱜ ᱢᱟᱨᱟᱝ ᱢᱟᱨᱟᱝ ᱪᱟᱹᱥᱤ ᱠᱚᱫᱚ ᱦᱟᱸᱜ ᱟᱭᱢᱟ ᱜᱟᱱ ᱜᱮ ᱫᱟᱜ ᱠᱚ ᱠᱷᱚᱨᱪᱟ ᱮᱫᱟ ᱥᱮ?
ᱦᱳᱭ ᱜᱚᱝᱠᱮ ᱩᱱᱠᱩ ᱢᱟ ᱡᱟᱹᱥᱛᱤ ᱠᱚᱜᱮ ᱞᱟᱜᱟᱜ ᱠᱟᱱ ᱛᱟᱠᱚᱣᱟ᱾
ᱵᱩᱞᱩᱝ ᱫᱟᱜ ᱛᱚ ᱵᱟᱠᱚ ᱟᱹᱜᱩ ᱫᱟᱲᱮᱭᱟᱜᱼᱟ ᱥᱮ ᱚᱱᱟ ᱫᱟᱜ ᱜᱮᱠᱚ ᱚᱯᱚᱪᱚᱭ ᱠᱟᱜᱼᱟ, ᱥᱮᱢ ᱤᱭᱟᱹ ᱠᱟᱜᱼᱟ᱾ ᱮᱢ ᱟᱜ ᱠᱚ᱾ᱟᱻᱫᱚ ᱚᱱᱟ ᱨᱮᱫᱚ ᱚᱠᱟᱢ- ᱚᱠᱟᱨᱮᱵᱮᱱ ᱢᱟᱱᱟ ᱵᱟᱨᱚᱱᱮᱭᱟ᱾
ᱦᱮᱸ ᱚᱱᱟ ᱫᱚ ᱢᱟᱱᱟ ᱵᱟᱨᱚᱱ ᱫᱚ ᱵᱟᱝ ᱜᱮᱵᱤᱱ ᱫᱟᱲᱮ ᱟᱭᱟ,
ᱦᱩᱸ ᱦᱩᱸ ᱾
ᱢᱮᱱᱠᱷᱟᱱ ᱟᱹᱞᱤᱧ ᱫᱚ ᱱᱚᱜᱼᱚ ᱱᱚᱠᱟ ᱞᱤᱧ ᱧᱮᱞᱚᱜᱚᱜ ᱠᱟᱱᱟ ᱟᱞᱮ ᱥᱮ, ᱟᱞᱮ ᱴᱚᱴᱷᱟ ᱠᱚᱨᱮ ᱥᱮ ᱚᱱᱟ ᱵᱟᱡᱟᱨ ᱧᱚᱜ ᱠᱚᱨᱮ ᱡᱩᱫᱤ ᱵᱤᱱ ᱠᱚᱭᱚᱜ ᱧᱚᱜᱟ?
ᱟᱪᱪᱷᱟ ᱦᱮᱸ!
ᱪᱮ ᱢᱮᱫ ᱠᱚ ᱠᱟᱹᱴᱤᱡ ᱮᱵᱤᱱ ᱟᱹᱪᱩᱨ ᱧᱚᱜᱟ, ᱢᱮᱱᱠᱷᱟᱱ ᱧᱮᱧᱟᱢ ᱜᱮᱭᱟᱵᱤᱱ ᱱᱚᱜᱼᱚᱭ ᱢᱟᱱᱮ ᱪᱮᱫ ᱵᱤᱱ ᱞᱟᱹᱭᱟ ᱚᱱᱟ ᱡᱟᱦᱟᱸ ᱴᱮᱯ ᱠᱚᱞ ᱠᱚᱵᱤᱱ ᱧᱮᱞ ᱠᱟᱜ ᱜᱮᱭᱟ ᱥᱮ ᱥᱮ ᱪᱮᱞᱮᱠᱟ? ᱡᱟᱦᱟᱸ ᱱᱚᱜᱼᱚᱭ ᱛᱚ ᱥᱚᱨᱠᱟᱨᱮ ᱮᱢᱠᱟᱱᱟ ᱚᱲᱟᱜ ᱚᱲᱟᱜ᱾
ᱦᱳᱭ ᱦᱳᱭ ᱾
ᱧᱮᱞᱟᱵᱤᱱ ᱜᱚᱝᱠᱮ ᱚᱱᱠᱟ ᱦᱚᱭᱛᱚ ᱥᱟᱵ ᱠᱟᱜ ᱵᱤᱱ ᱡᱟᱦᱟᱸᱭ ᱦᱚᱲ ᱜᱮ ᱚᱱᱠᱟ ᱩ ᱫᱟᱜ ᱮ ᱦᱟᱛᱟᱣ ᱠᱤᱫᱟᱭ ᱥᱮ ᱠᱟᱴᱟᱭ ᱟᱹᱨᱩᱵ ᱱᱟᱭ ᱥᱮ ᱡᱟᱦᱟᱸ ᱞᱮᱠᱟ ᱜᱮ ᱦᱩᱛᱩᱢ ᱱᱟᱭ
ᱦᱩᱸ ᱦᱩᱸ
ᱢᱮᱱᱠᱷᱟᱱ ᱧᱮᱞ ᱠᱟᱵᱤᱱ ᱚᱱᱟ ᱠᱷᱩᱞᱟᱹᱣ ᱠᱟᱛᱮᱜ ᱜᱮ ᱠᱚ ᱵᱟᱹᱜᱤ ᱦᱚᱴᱚ ᱠᱟᱜᱼᱟ ᱜᱚᱝᱠᱮ, ᱚᱱᱟ ᱴᱮᱯ ᱴᱟᱜ᱾ ᱱᱚᱜᱼᱚ ᱱᱚᱣᱟ ᱡᱤᱱᱤᱥ᱾ ᱦᱳᱭ ᱦᱚᱜᱼᱚᱱᱟ ᱡᱤᱱᱤᱥ ᱠᱚᱞᱤᱧ ᱞᱟᱹᱭ ᱦᱚᱪᱚᱭᱮᱫᱟ, ᱱᱚᱜᱼᱚ ᱱᱚᱝᱠᱟ ᱫᱚ ᱵᱟᱝᱵᱚᱱ ᱠᱟᱹᱢᱤ ᱨᱮᱦᱚᱸ ᱜᱟᱱ ᱠᱚᱜ ᱜᱮᱭᱟ᱾
ᱦᱳᱭ ᱦᱳᱭ ᱮᱠᱫᱚᱢ ᱮᱠᱫᱚᱢ ᱾ ᱥᱮ ᱛᱚ ᱦᱮ ᱚᱱᱟ ᱫᱚ ᱚᱱᱟᱜᱮ᱾ ᱚᱱᱟ ᱫᱚ ᱟᱫᱚ ᱱᱟᱞᱟ ᱱᱟᱞᱟ ᱛᱮ ᱦᱟᱸᱜ ᱜᱟᱰᱟ ᱥᱮᱫ ᱪᱟᱞᱟᱜ ᱠᱟᱱᱟ, ᱥᱮ ᱚᱱᱟ ᱫᱟᱜ ᱠᱚᱫᱚ ᱦᱟᱸᱜ ᱟᱨ ᱜᱟᱰᱟ ᱜᱟᱰᱟ ᱛᱮ ᱵᱩᱞᱩᱝ ᱫᱟᱜ ᱨᱮᱜᱮ ᱢᱮᱥᱟᱜ ᱠᱟᱱᱟ ᱵᱟᱝ?
ᱦᱳᱭ ᱦᱳᱭ ᱜᱚᱝᱠᱮ ᱾
ᱦᱮᱸ ᱥᱮ ᱛᱚ ᱴᱷᱤᱠ᱾ ᱟᱫᱚ ᱠᱷᱟᱱ ᱫᱚ ᱠᱟᱹᱴᱤᱡ ᱦᱚᱲ ᱠᱚ ᱠᱟᱹᱴᱤᱡ ᱟᱨ ᱱᱚᱣᱟ ᱥᱚᱨᱠᱟᱨ ᱠᱷᱚᱱ ᱢᱮᱱ ᱦᱚᱸᱠᱚ ᱢᱮᱱ ᱠᱟᱜᱼᱟ, ᱡᱮ ᱡᱚᱞ ᱚᱯᱚᱪᱚᱭ ᱠᱚᱨᱵᱮᱱ ᱱᱟ ᱥᱮ ᱵᱟᱹᱲᱤᱡ ᱠᱟᱹᱢᱤ ᱨᱮ ᱫᱚ ᱫᱟᱜ ᱫᱚ ᱟᱞᱚᱯᱮ ᱵᱮᱵᱽᱦᱟᱨᱟ᱾
ᱦᱳᱭ ᱦᱳᱭ ᱾
ᱟᱫᱚ ᱛᱩᱞᱟᱹᱣ ᱵᱟᱠᱚ ᱥᱩᱛᱮᱜ ᱠᱟᱱ ᱠᱷᱟᱡ ᱫᱚ ᱦᱚᱲ ᱪᱮᱫ ᱯᱮ ᱢᱮᱱ ᱫᱟᱲᱮᱭᱟᱜᱼᱟ᱾
ᱦᱳᱭ ᱜᱚᱝᱠᱮ ᱱᱚᱣᱟ ᱫᱚ ᱟᱯᱱᱟᱨ ᱠᱚᱜᱮ ᱵᱩᱡᱽ ᱞᱟᱜᱟᱣ ᱵᱚᱱᱟ᱾
ᱦᱳᱭ ᱦᱳᱭ ᱟᱵᱚ ᱞᱟᱹᱜᱤᱫ ᱜᱮᱥᱮ ᱠᱚ ᱢᱮᱱ ᱫᱟ᱾
ᱦᱳᱭ ᱦᱳᱭ ᱾ ᱢᱮᱱᱠᱷᱟᱱ ᱤᱧᱟᱹᱜ ᱦᱳᱭ ᱦᱳᱭ ᱞᱟᱹᱭ ᱵᱤᱱ
ᱫᱟᱜ ᱫᱚ ᱟᱵᱚ ᱞᱟᱹᱜᱤᱫ ᱠᱟᱱ ᱜᱮᱭᱟ᱾
ᱦᱳᱭ ᱜᱚᱝᱠᱮ ᱾
ᱟᱵᱮᱱ ᱵᱮᱱ ᱞᱟᱹᱭᱟ ᱱᱤᱛᱚᱜ ᱟᱹᱞᱤᱧ ᱛᱤᱱᱟᱹᱜ ᱞᱤᱧ ᱧᱩᱭᱟ, ᱵᱟᱝᱞᱤᱧ ᱪᱟᱵᱟ ᱫᱟᱲᱮᱭᱟᱜᱼᱟ ᱠᱤᱱᱛᱩ ᱛᱚ ᱦᱟᱯᱮᱱ ᱫᱤᱱ ᱨᱮᱱ ᱯᱚᱼᱯᱚᱸᱜᱲᱟ ᱠᱚ ᱞᱟᱹᱜᱤᱫ ᱩᱱᱠᱩ ᱛᱚ ᱥᱟᱨᱮᱡ ᱫᱚ ᱩᱯᱟᱹᱭ ᱞᱟᱜᱟᱣ ᱟᱵᱮᱱᱟ ᱥᱮ?
ᱦᱳᱭ ᱦᱳᱭ ᱦᱳᱭ ᱾
ᱱᱚᱣᱟ ᱫᱤᱥᱚᱢ ᱫᱚ ᱦᱟᱸᱜ ᱢᱤᱫ ᱫᱤᱱ ᱥᱮ ᱵᱟᱨ ᱫᱤᱱ ᱥᱮ ᱢᱤᱫ ᱥᱮᱨᱢᱟ ᱥᱮ ᱵᱟᱨ ᱥᱮᱨᱢᱟ ᱥᱮ ᱢᱤᱫ ᱦᱟᱡᱟᱨ ᱥᱮᱨᱢᱟ ᱚᱱᱟ ᱨᱮᱭᱟᱜ ᱫᱚ ᱵᱟᱝ ᱠᱟᱱᱟ ᱛᱚ ᱛᱤᱱ ᱫᱤᱱ ᱪᱟᱞᱟᱜ ᱦᱟᱸᱜ, ᱟᱵᱮᱱ ᱦᱚᱸ ᱵᱟᱵᱮᱱ ᱞᱟᱹᱭ ᱫᱟᱲᱮᱭᱟᱜᱼᱟ᱾ ᱥᱮ ᱵᱟᱝ ᱫᱚ ᱵᱟᱝ ᱫᱚ ᱱᱚᱣᱟ ᱫᱤᱥᱚᱢ ᱨᱮᱭᱟᱜ ᱢᱩᱪᱟᱹᱫ ᱜᱮ ᱵᱟᱹᱱᱩᱜ?
ᱦᱳᱭ ᱦᱳᱭ ᱜᱚᱝᱠᱮ ᱧᱮᱞᱟᱵᱮᱱ ᱵᱟᱠᱷᱟᱱ ᱱᱚᱜᱼᱚᱭ ᱡᱟᱦᱟᱸ ᱵᱟᱡᱟᱨ ᱠᱚᱨᱮ ᱫᱚ ᱧᱮᱞ ᱟᱹᱵᱤᱱ ᱚᱱᱠᱟ ᱠᱟᱨᱠᱷᱟᱱᱟ ᱠᱚ ᱡᱟᱦᱟᱸ ᱢᱮᱱᱟᱜᱼᱟ, ᱞᱟᱹᱴᱩ ᱠᱚᱞ ᱠᱟᱨᱠᱷᱟᱱᱟ ᱠᱚ
ᱦᱳᱭ ᱦᱳᱭ ᱦᱩᱸ
ᱢᱮᱱᱠᱷᱟᱱ ᱚᱱᱟ ᱠᱚᱨᱮ ᱢᱟ ᱟᱨᱚ ᱫᱟᱜ ᱨᱮᱭᱟᱜ ᱢᱟ ᱵᱮᱵᱚᱦᱟᱨ ᱢᱟ ᱡᱟᱹᱥᱛᱤ ᱜᱮᱭᱟ᱾
ᱦᱳᱭ ᱦᱳᱭ ᱦᱳᱭ᱾
ᱢᱮᱱᱠᱷᱟᱱ ᱚᱱᱟ ᱡᱟᱦᱟᱸ ᱫᱟᱜ ᱠᱚ ᱩᱰᱩᱜᱚᱜ ᱠᱟᱱᱟ ᱥᱮ ᱧᱮᱞᱟᱵᱤᱱ ᱚᱱᱟ ᱠᱚᱫᱚ ᱜᱚᱢᱠᱮ ᱟᱨᱚ ᱱᱟᱹᱭ ᱨᱮᱜᱮ ᱢᱮᱥᱟᱜ ᱠᱟᱱᱟ᱾
ᱦᱳᱭ ᱦᱳᱭ᱾ ᱟᱨ ᱚᱱᱟ ᱠᱤ ᱧᱩ ᱞᱟᱛᱟᱨ ᱨᱮ ᱢᱮᱥᱟ ᱠᱟᱛᱮᱜ ᱦᱚᱸᱛᱚ ᱚᱱᱟ ᱫᱚ ᱵᱟᱝ ᱪᱷᱟᱹᱱᱤ ᱥᱟᱯᱷᱟᱜᱼᱟ᱾
ᱦᱳᱭ ᱜᱚᱢᱠᱮ᱾ ᱢᱮᱱᱠᱷᱟᱱ ᱚᱱᱟ ᱨᱮᱢᱟ ᱡᱟᱦᱟᱸ ᱛᱤᱥ ᱚᱱᱟ ᱨᱳᱜᱽ ᱟᱡᱟᱨ ᱠᱚᱨᱮ ᱟᱨᱚ ᱯᱟᱲᱟᱣ ᱫᱟᱲᱮᱭᱟᱜᱼᱟ ᱵᱚᱱ, ᱥᱮ ᱪᱮᱫ ᱞᱮᱠᱟ ᱚᱱᱟ ᱠᱚ ᱫᱟᱜ ᱡᱩᱫᱤ ᱵᱚᱱ ᱧᱩᱭᱟ?
ᱦᱳᱭ ᱦᱳᱭ ᱮᱠᱫᱚᱢ ᱮᱠᱫᱚᱢ ᱾
ᱦᱳᱭ ᱱᱚᱝᱠᱟ ᱜᱮ᱾ ᱢᱮᱱᱠᱷᱟᱱ ᱥᱮᱫᱟᱭ ᱦᱟᱯᱲᱟᱢ ᱠᱚᱢᱟ ᱚᱱᱠᱟ ᱫᱚ ᱠᱩᱧ ᱠᱩᱧ ᱠᱚ ᱛᱟᱦᱮᱸ ᱠᱟᱱᱟ ᱰᱟᱹᱰᱤ ᱠᱚ ᱛᱟᱦᱮᱸ ᱠᱟᱱᱟ, ᱚᱱᱟ ᱠᱚᱨᱮᱱᱟᱜ ᱫᱟᱜ ᱠᱚᱫᱚ ᱠᱚ ᱧᱩᱭᱮᱫ ᱛᱟᱦᱮᱸᱫ ᱾
ᱦᱳᱭ ᱦᱳᱭ ᱾
ᱢᱮᱱᱠᱷᱟᱱ ᱩᱱᱠᱩᱣᱟᱜ ᱧᱮᱞᱟᱵᱤᱱ ᱩᱱᱠᱩᱣᱟᱜ ᱦᱚᱲᱢᱚ ᱫᱟᱲᱮ ᱢᱟ ᱮᱴᱟᱜ ᱨᱚᱠᱚᱢ ᱜᱮ ᱛᱟᱦᱮᱸ ᱠᱟᱱᱟ᱾